ᱜᱚᱝᱠᱮ ᱨᱚᱲ
ᱮᱠᱫᱚᱢ ᱴᱷᱟᱢ ᱴᱷᱟᱢ ᱞᱤᱧ ᱟᱸᱡᱚᱢ ᱫᱟ ᱟᱵᱮᱱ ᱫᱚ ᱞᱟᱹᱭ ᱵᱮᱱ ᱥᱮ ᱦᱟᱸᱜ᱾
ᱮᱸᱜ ᱜᱚᱢᱠᱮ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱱᱚᱜᱼᱚᱭ ᱪᱮᱫ ᱵᱤᱱ ᱞᱮᱭᱟ ᱜᱚᱝᱠᱮ ᱱᱚᱛᱮ ᱮᱛᱚᱭ ᱫᱟᱜ ᱟᱞᱮ ᱠᱟᱱᱟ ᱵᱟᱝ ᱦᱮᱸᱥᱮ ᱱᱚᱜᱼᱚᱭ ᱦᱩᱭᱩᱜ ᱠᱟᱱᱟ ᱢᱚᱬᱮ ᱥᱤᱧ ᱜᱟᱱ ᱪᱟᱸᱫᱳ ᱵᱚᱸᱜᱟ ᱜᱮ ᱦᱟᱸᱜ ᱟᱹᱣᱨᱤ ᱧᱮᱞᱚᱜᱼᱟ ᱥᱤᱧ ᱪᱟᱸᱫᱳ ᱜᱮ᱾ ᱦᱮᱸ ᱠᱷᱮᱛ ᱵᱟᱹᱫ ᱠᱚᱢᱟ ᱦᱟᱱᱮ ᱟᱹᱣᱨᱤ ᱜᱚᱝᱠᱮ ᱠᱷᱮᱛ ᱵᱟᱹᱫ ᱢᱟ ᱦᱟᱸᱱᱮ ᱢᱤᱫ ᱰᱟᱸᱰᱟ ᱠᱟᱛᱮᱜ ᱫᱟᱜ ᱯᱮᱨᱮᱡ ᱠᱟᱱ ᱛᱟᱞᱮ,
ᱦᱮᱸ ᱜᱚᱝᱠᱮ ᱟᱞᱮ ᱥᱮᱫ ᱦᱚᱸ ᱟᱞᱮ ᱥᱮᱫ ᱦᱚᱸ ᱫᱟᱜ ᱡᱟᱹᱲᱤᱭᱮᱫ ᱜᱮᱭᱟᱭ ᱦᱮᱸ ᱜᱚᱝᱠᱮ ᱫᱟᱜ ᱡᱟᱹᱲᱤᱭᱮᱫ ᱜᱮᱭᱟᱭ, ᱟᱫᱚ ᱩᱱᱟᱹᱜ ᱫᱚ ᱠᱷᱮᱛ ᱵᱟᱹᱫ ᱠᱚᱫᱚ ᱟᱹᱣᱨᱤ ᱯᱮᱨᱮᱪᱚᱜᱼᱟ ᱜᱚᱢᱠᱮ ᱟᱨ ᱜᱟᱹᱰᱭᱟᱹ ᱠᱚ ᱢᱮᱱᱟᱜ ᱢᱮᱱᱟᱜ ᱛᱟᱞᱮᱭᱟ ᱛᱚ ᱚᱱᱟ ᱠᱚᱨᱮ ᱦᱟᱹᱠᱳ ᱠᱚ ᱪᱟᱥ ᱵᱟᱲᱟ ᱦᱩᱭ ᱠᱟᱱᱟ ᱜᱟᱹᱰᱭᱟᱹ ᱠᱚᱦᱚᱸ ᱯᱮᱨᱮᱡ ᱦᱤᱡᱩᱜ ᱠᱟᱱᱟ ᱜᱚᱝᱠᱮ ᱟᱫᱚ ᱦᱟᱹᱠᱳ ᱠᱚ ᱫᱟᱹᱲ ᱞᱟᱹᱜᱤᱜᱼᱟ ᱜᱟᱹᱰᱭᱟᱹ ᱠᱷᱚᱱ ᱚᱱᱟ ᱞᱟᱹᱜᱤᱫ ᱜᱷᱮᱨᱟᱣ ᱵᱟᱲᱟᱭ ᱦᱩᱭᱩᱜ ᱠᱟᱱᱟ᱾
ᱚ ᱟᱫᱚ ᱟᱹᱞᱤᱧ ᱫᱚᱞᱤᱧ ᱞᱟᱹᱭ ᱫᱟ ᱯᱟᱪᱮᱫ ᱯᱮ ᱫᱟᱹᱲ ᱦᱚᱪᱚ ᱟᱠᱚ ᱞᱟᱹᱜᱤᱫ ᱦᱟᱹᱜ ᱠᱷᱟᱱ᱾
ᱦᱟᱸ ᱜᱚᱝ ᱠᱮ ᱵᱟᱞᱮ ᱫᱟᱹᱲ ᱦᱚᱪᱚ ᱠᱚᱣᱟ ᱜᱳᱰᱳ ᱠᱚᱫᱚ᱾ ᱜᱳᱰᱳ ᱦᱟᱠᱳ ᱠᱚ ᱦᱟᱠᱳ ᱦᱳᱭ ᱜᱚᱝᱠᱮ ᱦᱟᱠᱳ᱾
ᱦᱮᱸ ᱟᱫᱚ ᱜᱚᱞᱯᱷᱚ ᱜᱚᱞᱯᱷᱚ ᱛᱮ ᱦᱟᱸᱜ ᱵᱟᱝ ᱵᱩᱡ ᱜᱚᱫᱚᱜ ᱠᱟᱱ ᱜᱮᱭᱟ ᱵᱟᱝ ᱠᱟᱛᱷᱟ ᱠᱚᱦᱚᱸ ᱦᱟᱱᱛᱮ ᱱᱟᱛᱮ ᱜᱚᱫᱚᱜ ᱠᱟᱱᱟ, ᱟᱪ ᱪᱷᱟ ᱜᱚᱝᱠᱮ ᱟᱞ ᱥᱮᱫ ᱢᱟ ᱦᱟᱱᱮ ᱮᱢᱚᱱ ᱵᱟᱲ ᱠᱤ ᱫᱟᱜ ᱮᱫᱟ ᱥᱮ ᱟᱫᱚ ᱠᱩᱞᱦᱤ ᱠᱚᱨᱮ ᱦᱚᱸ ᱫᱟᱜ ᱢᱟᱱᱮ ᱛᱚᱸᱵᱟᱣ ᱠᱟᱱᱟ ᱵᱩᱨᱩ ᱫᱤᱥᱚᱢ ᱨᱮᱦᱚᱸ ᱢᱟᱱᱮ ᱩᱱᱟᱹᱜ ᱵᱟᱹᱲᱛᱤ ᱫᱟᱜ ᱟᱫᱚ ᱜᱚᱢᱠᱮ ᱠᱷᱟᱱ ᱟᱞᱮ ᱥᱮᱱᱟᱜ ᱫᱚ ᱡᱟᱦᱟᱸ ᱛᱤᱱᱟᱹᱜ ᱫᱟᱜ ᱨᱮᱦᱚᱸ ᱫᱟᱜ ᱫᱚ ᱵᱟᱝ ᱛᱚᱸᱵᱟᱜᱼᱟ᱾ ᱦᱮᱸᱥᱮ ᱢᱮᱱᱠᱷᱟᱱ ᱱᱤᱭᱟᱹᱵᱟᱨ ᱫᱚ ᱟᱹᱰᱤ ᱵᱟᱹᱲᱛᱤᱭ ᱫᱟᱜ ᱮᱫᱟ ᱧᱮᱞ ᱦᱩᱭᱩᱜ ᱠᱟᱱᱟ᱾ ᱠᱩᱞᱦᱤ ᱠᱚᱨᱮ ᱦᱚᱸ ᱫᱟᱜ ᱫᱚ ᱢᱟᱱᱮ ᱯᱮᱨᱮᱡ ᱜᱮ ᱛᱟᱦᱮᱱ ᱠᱟᱱᱟ᱾
ᱯᱮᱨᱮᱡ ᱜᱮ ᱛᱟᱦᱮᱸᱱ ᱠᱟᱱᱟ?
ᱦᱮᱸ ᱛᱟᱦᱞᱮ ᱠᱷᱟᱱ ᱫᱚ ᱧᱮᱞ ᱦᱩᱭᱩᱜ ᱠᱟᱱᱟ ᱡᱟᱦᱟᱸᱭ ᱱᱩᱠᱩ ᱯᱩᱠᱷᱨᱤ ᱠᱚᱨᱮᱱ ᱦᱟᱹᱠᱩ ᱠᱚ ᱟᱨ ᱪᱮᱫ ᱩᱱᱠᱩ ᱡᱷᱚᱛᱚ ᱠᱩᱞᱦᱤ ᱠᱚᱨᱮ ᱠᱚ ᱨᱟᱠᱟᱵ ᱠᱟᱱᱟ ᱦᱮᱸᱥᱮ᱾
ᱠᱮ ᱫᱟᱜ ᱯᱩᱠᱷᱨᱤ ᱨᱮ ᱯᱮᱨᱮᱡ ᱞᱮᱠᱷᱟᱱ ᱠᱩᱞᱦᱤ ᱥᱮᱫ ᱠᱚ ᱨᱟᱠᱟᱵ ᱜᱮᱭᱟ᱾
ᱦᱮᱸ ᱟᱫᱚ ᱛᱚᱦᱞᱮ ᱩᱝᱠᱩ ᱢᱟ ᱞᱟᱹᱴᱩ ᱦᱟᱹᱠᱩ ᱦᱚᱸᱠᱚ ᱨᱟᱠᱟᱵ ᱠᱟᱱ ᱜᱚᱢᱠᱮ,
ᱞᱟᱹᱴᱷᱩ ᱦᱟᱹᱠᱳ ᱜᱚᱝᱠᱮ ᱚᱱᱟ ᱯᱩᱠᱷᱨᱤ ᱠᱚ ᱱᱮᱴ ᱛᱮ ᱜᱷᱮᱨᱟᱣ ᱞᱟᱠ ᱞᱟᱹᱠᱛᱤᱜ
ᱦᱮᱸ ᱞᱟᱹᱠᱛᱤ ᱢᱟ ᱞᱟᱹᱠᱛᱤ ᱠᱟᱱ ᱜᱮᱭᱟ ᱛᱟᱦᱞᱮ ᱠᱷᱟᱱ ᱟᱫᱚ ᱫᱚᱢᱮ ᱟᱪᱠᱟ ᱜᱮ ᱫᱟᱜ ᱜᱚᱫ ᱠᱮᱫᱟ ᱥᱮ ᱟᱫᱚ ᱜᱷᱮᱨᱟᱣ ᱠᱚᱫᱚ ᱵᱟᱝ ᱦᱩᱭ ᱜᱚᱫ ᱠᱟᱱᱟ ᱦᱮᱸ ᱦᱩᱸ᱾ ᱛᱟᱦᱞᱮ ᱠᱷᱟᱱ ᱫᱚ ᱦᱟᱸᱜ ᱩᱱᱠᱩ ᱦᱟᱹᱠᱩ ᱫᱚ ᱛᱚ ᱠᱩᱞᱦᱤ ᱨᱮᱜᱮ ᱟᱫᱚ ᱱᱤᱛᱚᱜ ᱦᱟᱸᱜ ᱠᱚ ᱫᱷᱩᱨᱟᱹᱣ ᱠᱟᱱ ᱜᱮᱭᱟ ᱚᱲᱟᱜ ᱨᱮᱱ ᱜᱚᱜᱚᱼᱵᱟᱵᱟ ᱛᱟᱠᱚ ᱦᱟᱸᱜ ᱱᱤᱛᱚᱜ ᱚᱱᱮ ᱠᱚ ᱜᱚᱦᱚᱲ ᱫᱟ ᱜᱚᱢᱠᱮ ᱡᱮᱡ ᱡᱟᱨ ᱞᱮᱠᱟ᱾
ᱚᱝᱠᱟ ᱫᱟᱜ ᱜᱚᱝᱠᱮ ᱠᱩᱞᱦᱤ ᱨᱮ ᱢᱚᱥᱟᱨᱤ ᱜᱚᱦᱚᱲ ᱦᱩᱭᱩᱜ ᱠᱟᱱᱟ ᱚᱱᱠᱟ ᱦᱟᱹᱠᱩ?
ᱦᱮᱸ ᱜᱚᱝᱠᱮ ᱱᱚᱝᱠᱟ ᱦᱟᱠᱚ ᱢᱟᱱᱮ ᱡᱟᱦᱟᱸᱭ ᱡᱟᱦᱟᱸ ᱱᱚᱸᱠᱟ ᱟᱵᱚ ᱢᱟᱱᱮ ᱡᱟᱦᱟᱸᱭ ᱡᱟᱦᱟᱸ ᱛᱤᱱᱟᱹᱜ ᱥᱟᱵ ᱫᱟᱲᱮᱭᱟᱠᱚ ᱠᱟᱱ ᱩᱱᱟᱹᱜ ᱜᱮ ᱵᱟᱹᱲᱛᱤ ᱠᱚ ᱫᱟᱹᱲ ᱟᱠᱟᱫ ᱫᱚ ᱜᱚᱝᱠᱮ᱾
ᱦᱮᱸ ᱜᱚᱝᱠᱮ
ᱦᱮᱸ ᱠᱩᱞᱦᱤ ᱨᱮ ᱢᱚᱥᱟᱨᱤ ᱠᱚ ᱜᱚᱦᱚᱲ ᱦᱮᱸ ᱠᱩᱞᱦᱤ ᱨᱮ ᱢᱚᱥᱟᱨᱤ ᱠᱚ ᱜᱚᱦᱚᱲ ᱮᱫᱟ ᱟᱨ ᱦᱟᱹᱠᱩ ᱠᱚ ᱥᱟᱵ ᱮᱫ ᱠᱚᱣᱟ ᱜᱚᱝᱠᱮ, ᱫᱚᱢᱮ ᱠᱚ ᱫᱚᱱ ᱵᱟᱲᱟᱭ ᱠᱟᱱᱟ ᱦᱟᱹᱠᱩ ᱠᱚᱦᱚᱸ᱾ ᱦᱩᱸ᱾
ᱜᱚᱝᱠᱮ ᱛᱟᱦᱚᱞᱮᱢ ᱨᱚᱦᱚᱭ ᱠᱚᱫᱚ ᱯᱮ ᱟᱨᱚᱢᱵᱷᱚ ᱠᱮᱫᱼᱟ ᱥᱮ ᱵᱟᱝ?
ᱟᱫᱚ ᱜᱚᱝᱠᱮ ᱢᱤᱫ ᱰᱟᱸᱰᱟ ᱫᱟᱜ ᱠᱚ ᱯᱮᱨᱮᱡ ᱟᱠᱟᱱ ᱫᱚ ᱠᱷᱮᱛ ᱠᱚᱨᱮᱜ ᱦᱚᱸ ᱪᱤᱠᱟᱹ ᱛᱮᱞᱮ ᱨᱚᱦᱚᱭᱟ ᱛᱚᱞᱟ ᱢᱟ ᱰᱩᱵᱩᱡ ᱪᱷᱟᱵᱟ ᱛᱚ ᱵᱟᱝ ᱦᱟᱸ ᱵᱟᱹᱲᱤᱡᱚᱜᱼᱟ ᱟᱨ ᱥᱤᱭᱳᱜ ᱦᱚᱸᱛᱚ ᱟᱨ ᱥᱤᱭᱳᱜ ᱦᱚᱸᱛᱚ ᱵᱟᱝ ᱜᱟᱱᱚᱜ ᱠᱟᱱᱟ ᱥᱮ ᱩᱱᱟᱹᱜ ᱜᱟᱱ ᱢᱤᱫ ᱰᱟᱸᱰᱟ ᱫᱟᱜ ᱨᱮᱫᱚ ᱰᱟᱺᱜᱽᱨᱟ ᱦᱚᱸ ᱵᱟᱠᱚ ᱵᱚᱞᱚᱜ ᱠᱟᱱᱟ ᱟᱨ ᱴᱮᱠᱴᱟᱨ ᱦᱚᱸ ᱵᱟᱝᱠᱚ ᱠᱷᱟᱹᱲ ᱞᱟᱹᱜᱤᱫᱚᱜ ᱠᱟᱱᱟ᱾ ᱦᱮᱸ ᱟᱨ ᱡᱮ ᱦᱟᱱᱛᱮ ᱱᱷᱟᱛᱮᱢ ᱯᱷᱩᱲ ᱟᱸᱡᱮᱫᱟ ᱫᱟᱜ ᱚᱱᱟ ᱦᱚᱸᱛᱚ ᱜᱚᱝᱠᱮ ᱢᱟᱱᱮ ᱫᱟᱜ ᱜᱮᱛᱚ ᱵᱟᱭ ᱛᱷᱤᱨ ᱮᱫ ᱫᱚ ᱢᱟᱱᱮ ᱫᱟᱜ ᱚᱱᱟ ᱟᱸᱡᱮᱫ ᱛᱩᱞᱩᱡ ᱦᱚᱸ ᱫᱟᱜ ᱫᱚ ᱯᱮᱨᱮᱡᱚᱜ ᱠᱟᱱ ᱜᱮᱭᱟ᱾
ᱦᱮᱸ ᱜᱚᱝᱠᱮ ᱚᱲᱟᱜ ᱠᱚᱨᱮ ᱫᱚ ᱫᱟᱜ ᱠᱚ ᱵᱚᱞᱚᱱ ᱠᱟᱱᱟ ᱥᱮ ᱵᱟᱝᱼᱟ, ᱛᱟᱦᱮᱞᱮ?
ᱵᱟᱝ ᱜᱚᱝᱠᱮ ᱟᱫᱚ ᱟᱞᱮ ᱫᱚ ᱠᱟᱹᱴᱤᱡ ᱞᱮ ᱠᱤᱥᱟᱹᱲ ᱧᱚᱜ ᱜᱮᱭᱟ ᱟᱨ ᱪᱮᱫ ᱵᱩᱡ ᱮᱫᱟᱢ᱾
ᱦᱮᱸ,
ᱠᱤᱥᱟᱹᱲ ᱧᱚᱜ ᱵᱩᱞ ᱛᱮ ᱟᱞᱮ ᱫᱚ ᱢᱟᱱᱮ ᱢᱮᱱᱟᱜ ᱛᱟᱞᱮᱭᱟ ᱢᱚᱬᱮ ᱛᱟᱞᱟ ᱵᱤᱞᱰᱤᱝ ᱢᱮᱱᱟᱜ ᱛᱟᱞᱮᱭᱟ ᱜᱚᱝᱠᱮ ᱦᱮᱸ ᱥᱮ, ᱦᱮᱸ ᱛᱚᱵᱮ ᱞᱟᱛᱟᱨ ᱨᱮᱻᱱᱟᱜ ᱯᱷᱚᱞᱳᱨ ᱫᱚ ᱢᱟᱱᱮ ᱚᱱᱟ ᱠᱚᱨᱮ ᱫᱚ ᱵᱚᱞᱚ ᱟᱠᱟᱱᱟ, ᱦᱩᱸ, ᱦᱮᱸ ᱟᱫᱚᱜ ᱟᱞᱮ ᱫᱚᱞᱮ ᱪᱮᱛᱟᱱ ᱨᱮ ᱪᱮᱛᱟᱱ ᱨᱮ ᱦᱟᱸᱜ ᱞᱮ ᱛᱟᱦᱮᱱ ᱠᱟᱱᱟ ᱡᱟᱦᱟᱸ ᱫᱚ᱾ ᱦᱮᱸ ᱟᱫᱚ ᱦᱚ ᱦᱚᱥ- ᱥᱩᱵᱤᱫᱷᱟ ᱫᱚ ᱵᱟᱝ ᱦᱩᱭᱩᱜ ᱠᱟᱱ ᱛᱟᱞᱮᱭᱟ ᱠᱟᱨᱚᱱ ᱟᱞᱮᱭᱟᱜ ᱫᱚ ᱞᱤᱯᱷᱴ ᱢᱮᱱᱟᱜ ᱛᱟᱞᱮᱭᱟ ᱥᱮ ᱜᱚᱝᱠᱮ᱾ ᱮᱸ ᱞᱤᱯᱷ ᱛᱮᱜᱮᱞᱮ ᱮᱸ ᱫᱮᱡᱚᱜᱼᱟ ᱟᱬᱜᱚᱱᱟ ᱢᱟᱱᱮ ᱵᱟᱠᱷᱟᱱ ᱫᱚ ᱥᱤᱲᱤ ᱠᱚᱨᱮ ᱦᱚᱸ ᱞᱮᱸᱡᱮᱫ
ᱦᱮᱸ ᱜᱚᱝᱠᱮ ᱥᱤᱬᱤ ᱠᱚᱨᱮᱻᱩᱸ ᱫᱟᱜ ᱛᱮ ᱞᱚᱦᱚᱫ ᱪᱟᱵᱟ ᱦᱟᱠᱟᱱᱟ, ᱥᱤᱬᱤ ᱠᱚ ᱟᱬᱜᱚ ᱨᱟᱠᱟᱵ
ᱟᱫᱚ ᱚᱱᱟ ᱠᱚ ᱵᱚᱛᱚᱨ ᱫᱚ ᱵᱟᱹᱱᱩᱜᱼᱟ ᱛᱚ ᱚᱱᱟ ᱠᱚ ᱵᱚᱛᱚᱨ ᱫᱚ ᱵᱟᱹᱱᱩᱜᱼᱟ, ᱟᱫᱚ ᱟᱞᱮ ᱫᱚ ᱠᱤᱥᱟᱹᱲ ᱧᱚᱜ ᱜᱮᱭᱟᱞᱮ ᱛᱚ ᱢᱟᱱᱮ ᱫᱚ ᱞᱤᱯᱷᱴ ᱠᱚ ᱢᱮᱱᱟᱜ ᱟᱠᱟᱫ ᱛᱟᱞᱮᱭᱟ,
ᱦᱮᱸ ᱜᱚᱝᱠᱮ ᱞᱤᱯᱷ ᱠᱚ ᱢᱮᱱᱟᱜ ᱟᱠᱟᱜᱼᱟ, ᱟᱸ ᱟᱞᱮ ᱫᱚ ᱩᱱᱟᱹ ᱟᱸ ᱵᱟᱞᱮ ᱠᱤᱥᱟᱹᱲ ᱜᱮᱭᱟ ᱜᱚᱝᱠᱮ, ᱟᱞᱮ ᱫᱚ
ᱦᱟᱸᱜ
ᱟᱞᱮᱥᱮᱫ ᱫᱚ ᱩᱱᱟᱹᱜ ᱫᱟᱜ ᱦᱚᱸ ᱵᱟᱭ ᱫᱟᱜ ᱠᱟᱜᱼᱟ, ᱜᱚᱝᱠᱮ ᱡᱮ ᱢᱚᱥᱟᱨᱤ ᱠᱚᱨᱮ ᱢᱚᱥᱟᱨᱤ ᱛᱮ ᱜᱚᱦᱚᱲ ᱵᱟᱲᱟᱭ ᱞᱟᱦᱟ ᱦᱟᱹᱠᱩ ᱠᱚᱞᱮ ᱥᱟᱵ ᱵᱟᱲᱟ ᱠᱚᱣᱟ᱾ ᱮᱸ ᱫᱟᱜ ᱵᱟᱲᱟᱭ ᱮᱫᱟᱭ ᱱᱤᱛᱚᱜ ᱱᱚᱜᱼᱚᱭ ᱪᱟᱸᱫ ᱥᱤᱧ ᱪᱟᱸᱫᱳ ᱧᱟᱢᱚᱜ ᱠᱟᱱ ᱜᱮᱭᱟᱭ᱾
ᱟᱪᱪᱷᱟ ᱟᱞᱮ ᱥᱮᱫ ᱫᱚ ᱜᱚᱝᱠᱮ, ᱟᱞᱮᱥᱮᱫ ᱢᱟ ᱱᱚᱜᱼᱚᱭ ᱢᱚᱬᱮ ᱢᱟᱦᱟ ᱦᱩᱭᱩᱜ ᱠᱟᱱᱟ ᱥᱩᱫᱩ ᱫᱟᱜ ᱟᱨ ᱫᱟᱜ, ᱥᱤᱧ ᱪᱟᱸᱫᱳ ᱦᱚᱸ ᱵᱟᱝ, ᱟᱨ ᱧᱤᱫᱟᱹ ᱪᱟᱸᱫᱳ ᱢᱟᱠᱚ ᱧᱮᱞᱚᱜ ᱠᱟᱱ ᱨᱮᱦᱚᱸ ᱢᱮᱱᱠᱷᱟᱱ ᱤᱯᱤᱞ ᱠᱚᱫᱚ ᱵᱟᱝᱠᱚ ᱧᱮᱞᱚᱜ ᱠᱟᱱᱟ᱾
ᱵᱟᱝᱠᱚ ᱧᱮᱞᱚᱜ ᱠᱟᱱᱟ, ᱮᱠᱟᱞ ᱜᱮ ᱵᱟᱝ,
ᱮᱠᱟᱞ ᱜᱮ ᱵᱟᱝ ᱟᱨ ᱧᱤᱫᱟᱹ ᱵᱮᱲᱟ ᱦᱚᱸ ᱛᱮᱨᱫᱮᱡ ᱢᱟᱨᱥᱼ ᱥᱟᱞ ᱦᱚᱸ ᱵᱟᱹᱱᱩᱜᱼᱟ ᱜᱚᱝᱠᱮ ᱵᱟᱠᱷᱟᱱ ᱱᱮᱛᱟᱨ ᱢᱟᱠᱚ ᱞᱟᱹᱭᱟ ᱛᱮᱨᱫᱮᱡᱼᱟᱭ ᱱᱟᱥᱮ ᱱᱟᱥ- ᱥᱮ ᱫᱚ ᱢᱮᱱᱠᱷᱟᱱ ᱱᱮᱛᱟᱨ ᱦᱚᱸ ᱮᱠᱫᱚᱢ ᱧᱩᱛᱟᱹᱛ ᱠᱟᱲᱟᱝ ᱠᱟᱲᱟᱝ ᱟᱨᱼᱼ ᱯᱤᱞ ᱠᱚᱢᱟ ᱵᱟᱝ ᱜᱮ, ᱦᱩᱸ ᱟᱫᱚ ᱪᱮᱜ ᱵᱮᱱ ᱪᱤᱠᱟᱹᱭᱟ, ᱦᱮᱸ ᱞᱟᱹᱭ ᱵᱮᱱ
ᱮᱨ ᱮᱴᱟ ᱠᱚᱜᱮ ᱚᱻ ᱨᱟᱜ ᱵᱟᱲᱟ ᱭᱮᱫᱟ ᱠᱚᱥᱮ ᱵᱟᱝ?
ᱦᱮᱸ ᱜᱚᱝᱠᱮ ᱨᱚᱴᱮ ᱮᱢ ᱮᱛᱚ ᱵᱟᱹᱲᱛᱤ ᱠᱚ ᱨᱟᱜ ᱫᱟᱲᱮᱭᱟᱜ ᱠᱟᱱᱟ ᱵᱟᱝ, ᱵᱩᱡ ᱮᱫᱟ ᱵᱮᱱ ᱦᱮᱸ? ᱱᱚᱛᱮ ᱨᱮᱴᱚ ᱨᱟᱜ ᱟᱨ ᱱᱚᱛᱮ ᱦᱩᱭᱩᱜ ᱠᱟᱱᱟ ᱨᱮᱨᱮᱧ ᱨᱟᱜ,
ᱦᱮᱸ ᱜᱚᱢᱠᱮ᱾
ᱟᱰᱤ ᱵᱟᱲᱛᱤ ᱭᱟᱠᱟᱱᱟ ᱜᱚᱝᱠᱮ ᱟᱹᱰᱤ ᱢᱟᱱᱮ ᱧᱤᱫᱟᱹ ᱵᱮᱲᱟ ᱡᱟᱹᱯᱤᱫ ᱢᱟᱱᱮ ᱢᱟᱱᱮ ᱚ ᱢᱟᱱᱮ ᱵᱟᱹᱲᱤᱡ ᱥᱩᱠ ᱛᱮ ᱡᱟᱹᱯᱤᱫ ᱜᱮ ᱵᱟᱭ ᱦᱩᱭᱩᱜ ᱠᱟᱱᱟ ᱜᱚᱝᱠᱮ ᱵᱩᱡ ᱫᱟ ᱵᱮᱱ ᱟᱹᱰᱤ ᱠᱷᱟᱨᱟᱯ ᱟᱹᱰᱤ ᱠᱷᱟᱨᱟᱯ ᱟᱨ ᱪᱮᱫ ᱵᱮᱱ ᱞᱟᱹᱭᱟ ᱵᱟᱹᱨᱩᱰᱟᱝ ᱜᱚᱡ ᱠᱚᱦᱚᱸ ᱪᱟᱞᱟᱣ ᱵᱟᱭ ᱜᱟᱱᱚᱜ ᱠᱟᱱᱟ ᱱᱩᱱᱟᱹᱜ ᱫᱟᱜ ᱯᱮᱨᱮᱡ ᱟᱠᱟᱱ ᱫᱚ᱾
ᱦᱮᱸ ᱜᱚᱝᱠᱮ ᱩᱱᱟᱹᱜ ᱫᱟᱜ ᱯᱮᱨᱮ ᱨᱮ ᱵᱟᱨ ᱠᱚᱦᱚᱸ ᱵᱟᱝ ᱜᱟᱱᱚᱜ ᱠᱟᱱᱟ᱾
ᱵᱟᱝ ᱜᱟᱱᱚᱜ ᱠᱟᱱᱟ ᱵᱩᱡ ᱮᱫᱟ ᱵᱮᱱ ᱛᱚ ᱫᱟᱜ ᱞᱮᱠᱷᱟᱱ ᱫᱚ ᱟᱹᱰᱤ ᱠᱤᱪᱷᱩ ᱫᱟᱜ ᱨᱮᱠᱚ ᱩᱰᱩᱠᱚᱜᱼᱟ ᱥᱮ᱾
ᱦᱮᱸ ᱟᱹᱰᱤ ᱠᱤᱪᱷᱩ ᱵᱤᱧ ᱠᱤᱫᱤᱱ ᱠᱟᱴᱠᱚᱢ ᱠᱚ ᱠᱟᱴᱠᱚᱢ ᱫᱚ ᱡᱚᱢ ᱦᱩᱭᱩᱜᱼᱟ᱾
ᱦᱮᱸ ᱢᱮᱱᱠᱷᱟᱱ ᱵᱤᱧ ᱠᱤᱫᱤᱧ ᱠᱚ ᱦᱟᱸᱜ ᱠᱚ ᱩᱰᱩᱠᱚᱜᱣᱟ ᱥᱮ ᱟᱨ ᱩᱱᱟᱹᱜ ᱢᱤᱫ ᱰᱟᱸᱰᱟ ᱫᱟᱜ ᱨᱮ ᱡᱩᱫᱤᱢ ᱪᱟᱞᱟᱜᱼᱟ ᱚᱠᱟᱨᱮ ᱦᱟᱸᱜ ᱪᱤᱞᱤ ᱜᱮᱨ ᱜᱚᱫ ᱠᱟᱢᱟ ᱚᱱᱮ ᱚᱱᱟᱛᱮ ᱟᱫᱚ ᱦᱟᱸᱜ ᱱᱤᱛᱚᱜ ᱫᱚ ᱪᱟᱞᱟᱣ ᱠᱚᱫᱚ ᱵᱟᱝ ᱦᱩᱭᱩᱜ ᱠᱟᱱᱟ ᱟᱨ ᱪᱮᱫ᱾
ᱦᱮᱸ ᱜᱚᱝᱠᱮ ᱧᱤᱫᱟᱹ ᱵᱮᱲᱟ ᱫᱚ ᱩᱱᱟᱹᱜ ᱫᱟᱜ ᱨᱮ ᱪᱟᱞᱟᱣ ᱫᱚ ᱵᱟᱝᱜᱮ ᱴᱷᱤᱠᱟ᱾
ᱦᱮᱸ ᱜᱚᱝᱠᱮ ᱦᱮᱸ ᱟᱪᱷᱟ ᱜᱚᱝᱠᱮ ᱟᱵᱮᱱ ᱫᱚ ᱠᱤᱱᱛᱩ ᱚᱱᱟ ᱦᱳᱥᱴᱮᱞ ᱨᱮᱱᱟᱜ ᱠᱟᱛᱷᱟ ᱠᱟᱛᱷᱟ ᱫᱚ ᱵᱟᱵᱮᱱ ᱞᱟᱹᱭᱟᱫ ᱞᱤᱧᱟᱹ ᱟᱵᱮᱱᱟᱜ ᱚᱠᱟ ᱞᱮᱠᱟ ᱦᱳᱥᱴᱮᱞ ᱡᱤᱭᱚᱱ ᱨᱮᱱᱟᱜ ᱠᱟᱛᱷᱟ ᱠᱚ ᱦᱮᱸ ᱵᱟᱡᱟᱣ ᱵᱟᱲᱟᱣ ᱟᱠᱟᱱᱟ᱾ ᱵᱮ ᱥᱮ ᱵᱟᱝ ᱥᱮ ᱪᱮᱫ ᱞᱮᱠᱟ ᱟᱨ ᱪᱮᱫ
ᱟᱨ ᱜᱚᱢᱠᱮ ᱦᱳᱥᱴᱮᱞ ᱨᱮ ᱢᱤᱫ ᱫᱷᱟᱣ ᱞᱤᱧ ᱵᱟᱡᱷᱟᱣ ᱞᱮᱱᱟ᱾
ᱟᱪᱷᱟ ᱚᱠᱟ ᱞᱮᱠᱟᱛᱮᱵᱮᱱ ᱵᱟᱡᱟᱣ ᱞᱮᱱᱟ ᱜᱚᱝᱠᱮ?
ᱜᱚᱝᱠᱮ ᱟᱹᱞᱤᱧ ᱢᱤᱫ ᱫᱷᱟᱣ ᱦᱳᱥᱴᱮᱞ ᱨᱮᱛᱚ ᱟᱹᱞᱤᱧ ᱦᱮᱨᱳ ᱦᱮᱨᱳ ᱢᱟᱛ
ᱟᱪᱷᱟ ᱟᱪᱷᱟ ᱢᱟᱱᱮ ᱟᱵᱮᱱ ᱫᱚ ᱢᱟᱱᱮ ᱤᱭᱟᱹ ᱯᱟᱪᱮᱫᱮ ᱥᱟᱨᱡᱚᱢ ᱫᱟ ᱞᱮᱠᱟ ᱥᱮ ᱯᱚᱥᱚᱱᱡᱤᱛ ᱞᱮᱠᱟ ᱵᱮᱱ ᱢᱚᱱᱮᱭᱮᱫ ᱠᱟᱱ ᱛᱟᱦᱮᱸᱫ ᱜᱚᱝᱠᱮ᱾
ᱦᱳᱭ
ᱟᱪᱷᱟ ᱟᱪᱷᱟᱷᱟ
ᱢᱟᱫ ᱞᱟᱜᱟᱣ ᱠᱟᱛᱮᱜ ᱚᱴᱟᱝᱧ ᱪᱮᱥᱴᱟᱭᱮᱫ ᱛᱟᱦᱮᱸᱫ᱾
ᱟᱪᱷᱟ ᱚᱴᱟᱝ ᱢᱟᱱᱮ ᱚᱠᱟ ᱞᱮᱠᱟ ᱜᱚᱝᱠᱮ ᱦᱟᱯᱮ ᱜᱚᱝᱠᱮ ᱚᱠᱟ ᱞᱮᱠᱟ ᱵᱮᱱ ᱚᱴᱟᱝ ᱚᱜ ᱞᱟᱹᱜᱤᱫ ᱵᱟᱝ ᱫᱚ ᱚᱱᱮ ᱠᱨᱤᱥ ᱞᱮᱠᱟ ᱫᱚ ᱵᱟᱝ ᱛᱚ
ᱠᱤᱨᱤᱥ ᱞᱮᱠᱟ ᱫᱚ ᱵᱟᱝ ᱜᱚᱢᱠᱮ ᱢᱟᱫ ᱞᱤᱧ ᱤᱭᱟᱹᱭ ᱞᱮ ᱠᱮᱭᱟ ᱥᱚᱵᱚᱜ ᱠᱮᱭᱟᱞᱤᱧ ᱫᱟᱹᱲ ᱪᱟᱞᱟᱣ ᱠᱟᱛᱮᱫ᱾ ᱟᱹᱞᱤᱧ ᱫᱚᱱ ᱜᱚᱜ ᱠᱮᱭᱟ ᱚᱱᱠᱟ᱾ ᱛᱟᱦᱚᱞᱮ ᱠᱷᱟᱱ ᱫᱟᱹᱲ ᱪᱟᱞᱟᱣ ᱠᱟᱛᱮᱫ ᱢᱟᱫ ᱞᱤᱧ ᱥᱚᱵᱚᱜ ᱞᱤᱧ ᱥᱚᱵᱚᱜ ᱠᱟᱜᱼᱟ
ᱦᱮᱸ ᱦᱮᱸ
ᱚᱴᱟᱝ ᱦᱚᱸᱞᱤᱧ ᱚᱴᱟᱝ ᱠᱟᱱ ᱜᱮᱭᱟ
ᱦᱮᱸ
ᱟᱫᱚ ᱜᱚᱝᱠᱮ ᱞᱮᱱᱰᱤᱝ ᱥᱚᱢᱚᱭ ᱫᱚ ᱟᱫᱚ ᱠᱟ. ᱡ ᱪᱮᱛᱟᱱ ᱧᱚᱜ ᱞᱤᱧ ᱞᱮᱱᱰᱤᱝ ᱠᱮᱫ ᱫᱚ᱾
ᱟᱪᱷᱟ ᱛᱟᱦᱚᱞᱮ ᱠᱷᱟᱱ ᱫᱚ ᱚᱠᱟᱨᱮᱵᱮᱱ ᱵᱟᱡᱷᱟ ᱮᱱᱟ ᱜᱚᱢᱠᱮ᱾
ᱜᱚᱢᱠᱮ ᱠᱟᱹᱡ ᱪᱮᱛᱟᱱ ᱨᱮ ᱞᱮᱱᱰᱤᱝ ᱞᱮᱠᱷᱟᱱ ᱫᱚ ᱠᱟᱴᱟ ᱨᱮᱜᱮᱤᱧ ᱵᱟᱡᱟᱜᱼᱟ᱾
ᱟᱪᱪᱷᱟ ᱟᱪᱪᱷᱟ
ᱟᱫᱚ ᱟᱫᱚᱞᱤᱧ ᱫᱟᱜ ᱨᱮᱛᱚ ᱫᱟᱜ ᱨᱮ, ᱵᱷᱤᱛᱤᱨ ᱨᱮ ᱠᱮᱪ ᱛᱟᱦᱮᱸ ᱠᱟᱱᱟ ᱵᱟᱹᱞᱤᱧ ᱧᱮᱞ ᱠᱟᱜᱣᱟ ᱚᱱᱟ ᱛᱮᱜᱮ ᱛᱚ ᱠᱮᱪ ᱪᱮᱛᱟᱱ ᱨᱮ ᱞᱮᱱᱰᱤᱝ ᱠᱟᱜ ᱞᱤᱧ᱾
ᱟᱪᱪᱷᱟ ᱟᱪᱪᱷᱟ ᱟᱪᱪᱷᱟ
ᱟᱫᱚ ᱜᱚᱢᱠᱮ ᱵᱟᱡᱟᱣ ᱠᱟᱱ ᱞᱤᱧ ᱚᱱᱟ ᱫᱚ ᱦᱟᱞᱠᱟ ᱦᱟᱞᱠᱟ ᱞᱤᱧ ᱵᱩᱡᱷᱟᱹᱣ ᱧᱟᱢ ᱠᱮᱜᱼᱟ᱾
ᱟᱪᱪᱷᱟ ᱢᱟᱱᱮ ᱵᱟᱵᱮᱱ ᱵᱩᱡ ᱠᱟᱫᱟ ᱡᱮ ᱱᱟᱥᱮ ᱱᱟᱥᱮ ᱵᱮᱱ ᱵᱟᱡᱟᱣ ᱟᱠᱟᱱᱟ ᱚᱱᱠᱟ ᱵᱮᱱ ᱢᱚᱱᱮ ᱠᱮᱫᱼᱟ ᱟᱵᱮᱱ᱾
ᱦᱳᱭ ᱜᱚᱝᱠᱮ ᱨᱟᱠᱟᱵ ᱮᱱᱟᱞᱤᱧ ᱧᱮᱞ ᱫᱟᱞᱤᱧ ᱢᱟᱭᱟᱝ ᱡᱚᱨᱚᱜ ᱠᱟᱱᱟ ᱴᱷᱤᱠ ᱟᱪᱷᱮ ᱟᱹᱨᱩᱵ ᱮᱱᱟᱞᱤᱧ᱾ ᱟᱨ ᱡᱚᱠᱷᱚᱱ ᱠᱟᱴᱟ ᱯᱷᱟᱸᱠ ᱠᱟᱛᱮ ᱤᱧ ᱧᱮᱞ ᱮᱫᱟ ᱜᱚᱝᱠᱮ ᱵᱷᱤᱛᱤᱨ ᱨᱮᱱᱟᱜ ᱡᱟᱝ ᱢᱟ ᱧᱮᱞᱚᱜ ᱠᱟᱱᱟ᱾
ᱟᱹᱞᱤᱧ ᱢᱟ ᱟᱹᱞᱤᱧ ᱢᱟ ᱚᱱᱟ ᱧᱮᱞ ᱛᱮᱜᱮ ᱟᱹᱞᱤᱧᱟᱜ ᱜᱮ ᱦᱟᱞᱠᱟ ᱠᱟᱹᱴᱤᱡ ᱵᱚᱦᱚᱜ ᱠᱚ ᱟᱹᱪᱩᱨᱮᱱ ᱛᱟᱹᱞᱤᱧᱟ᱾ ᱫᱚ ᱴᱷᱤᱠ ᱜᱮᱞᱤᱧ ᱵᱩᱡᱷᱟᱹᱣᱮᱜ ᱛᱟᱦᱮᱸ ᱜᱚᱝᱠᱮ
ᱪᱚᱸᱭ ᱪᱚᱸᱭ ᱜᱮᱵᱮᱱ ᱟᱹᱣᱠᱟᱹᱣ ᱠᱟᱜᱼᱟ᱾
ᱦᱮᱸ ᱤᱠᱳ ᱪᱤᱞᱤ ᱪᱟᱥᱮ ᱜᱚᱝᱠᱮ ᱧᱮᱞ ᱠᱟᱤᱧ ᱯᱷᱟᱸᱠ ᱠᱟᱛᱮ ᱚᱱᱟ ᱡᱟᱦᱟᱸ ᱞᱤᱧ ᱜᱮᱫ ᱠᱟᱱᱟ ᱧᱮᱞᱫᱟᱞᱤᱧ ᱡᱟᱝ ᱧᱟᱢᱚᱜ ᱠᱟᱱᱟ᱾ ᱜᱚᱝᱠᱮ ᱦᱮᱸ ᱜᱚᱝᱠᱮ ᱡᱟᱝ ᱧᱟᱢ ᱞᱮᱜᱼᱟ ᱞᱤᱧ᱾
ᱛᱟᱨ ᱢᱟᱱᱮ ᱛᱚ ᱜᱚᱝᱠᱮ ᱟᱹᱰᱤ ᱢᱟᱨᱟᱝ ᱵᱮᱱ ᱜᱮᱫ ᱟᱠᱟᱱ ᱛᱟᱦᱮᱸᱜ ᱫᱚ᱾
ᱦᱮᱸ ᱜᱚᱝᱠᱮ
ᱛᱟᱦᱞᱮ ᱠᱷᱟᱱ ᱫᱚ ᱜᱚᱝᱠᱮ ᱚᱠᱟᱨᱮᱵᱮᱱ ᱜᱮᱫ ᱟᱠᱟᱱ ᱛᱟᱦᱮᱸᱜ ᱟᱵᱮᱱ ᱫᱚ ᱜᱮᱫ ᱫᱚ ᱚᱠᱟ ᱨᱮᱵᱮᱱ ᱜᱮᱫ ᱱᱟ? ᱛᱟᱦᱞᱮ ᱠᱷᱟᱱ ᱫᱚ ᱢᱟᱨᱟ ᱟ ᱛᱚ ᱚᱱᱟ ᱡᱤᱞ ᱤᱰᱤ ᱴᱷᱮᱱᱟᱜ ᱡᱤᱞ ᱫᱚ ᱛᱚᱵᱮ ᱪᱷᱟᱲᱟᱣ ᱟᱠᱟᱫ ᱛᱟᱵᱮᱱᱟᱵᱮᱱ?
ᱟᱫᱚ ᱜᱚᱝᱠᱮ ᱰᱟᱠᱛᱟᱨ ᱠᱷᱚᱵᱚᱨ ᱦᱩᱭᱱᱟ ᱚᱸᱰᱮᱱ ᱥᱤᱞᱟᱹᱭ ᱥᱤᱞᱟᱹᱭ ᱠᱮᱜᱼᱟ ᱠᱚ ᱟᱨ ᱜᱚᱝ ᱠᱮ ᱪᱮᱜ ᱵᱤᱱ ᱞᱟᱹᱭᱟ ᱟᱨ ᱤᱰᱤ ᱨᱮᱱᱟᱜ ᱡᱤᱞ ᱫᱚᱵᱤᱱ ᱵᱟᱲᱟᱭ ᱜᱮᱭᱟ ᱪᱮᱜ ᱞᱮᱠᱟ ᱠᱮᱴᱮᱡ-ᱟ᱾
ᱦᱮᱸ ᱦᱮᱸ ᱜᱚᱝᱠᱮ ᱦᱮᱸ ᱦᱮᱸ
ᱰᱟᱠᱛᱟᱨ ᱢᱟ ᱜᱩᱛᱩ ᱛᱮᱦᱚᱸ ᱵᱟᱭ ᱛᱟᱵ ᱫᱟᱲᱮᱜ ᱠᱟᱱᱟ᱾
ᱟᱪᱪᱷᱟ ᱟᱪᱪᱷᱟ ᱟᱪᱪᱷᱟ ᱟᱨ ᱜᱚᱝᱠᱮ ᱟᱸᱡᱚᱢ ᱠᱟᱜ ᱫᱚᱞᱤᱧ ᱚᱸᱰᱮ ᱥᱤᱞᱟᱹᱭ ᱡᱚᱠᱷᱚᱱ ᱫᱚ ᱠᱟᱹᱴᱤᱡ ᱚᱱᱮ ᱚᱵᱚᱥ ᱛᱟᱠᱚᱣᱟ ᱠᱚ ᱛᱟᱯᱚᱨᱮ ᱠᱚ ᱥᱤᱞᱟᱹᱭ ᱛᱟᱠᱚᱣᱟ?
ᱦᱮᱸ ᱜᱚᱝᱠᱮ ᱟᱹᱞᱤᱧᱟᱜ ᱦᱚᱸ ᱤᱧᱡᱤᱥᱮᱱ ᱚᱠᱟ ᱠᱚᱨᱮ ᱠᱚ ᱮᱢᱟᱜ ᱞᱤᱧᱟᱹ ᱩᱱᱟᱹᱜ ᱫᱤᱥᱟᱹ ᱵᱟᱹᱱᱩᱜ
ᱟᱫᱚ ᱥᱤᱞᱟᱹᱭ ᱡᱚᱠᱷᱚᱱ ᱫᱚ ᱥᱤᱞᱟᱹᱭ ᱡᱚᱠᱷᱚᱱ ᱫᱚ ᱦᱟᱹᱥᱩ ᱞᱮᱜ ᱵᱮᱱᱟ ᱥᱮ ᱵᱟᱝ?
ᱦᱮᱸ ᱜᱚᱝᱠᱟ ᱟᱹᱞᱤᱧ ᱫᱚ ᱦᱟᱹᱥᱩ ᱞᱮᱫ ᱞᱤᱧᱟᱹ᱾
ᱦᱟᱹᱥᱩ ᱞᱮᱫ ᱵᱮᱱᱟ?
ᱦᱮᱸ ᱜᱚᱝᱠᱮ ᱩᱱᱤ ᱰᱟᱠᱛᱟᱨ ᱦᱚᱸ ᱜᱚᱝᱠᱮ ᱵᱟᱭ ᱥᱤᱞᱟᱹᱭ ᱫᱟᱲᱮᱜ ᱠᱟᱱᱟ ᱢᱚᱬᱮ ᱴᱷᱮᱱ ᱥᱤᱞᱟᱹᱭ ᱚᱱᱟᱜᱮ ᱡᱟᱹᱱᱤᱡ ᱜᱚᱝᱠᱮ ᱢᱤᱜ ᱜᱷᱚᱱᱴᱟ ᱜᱟᱱ ᱞᱟᱜᱟᱣ ᱞᱮᱣᱟᱭ ᱜᱚᱝᱠᱮ ᱪᱮᱫ ᱞᱤᱧ ᱞᱟᱹᱭᱟ ᱵᱚᱞᱚ ᱜᱚᱵᱟᱝ ᱵᱚᱞᱚᱱ ᱠᱟᱱᱟ ᱥᱩᱭ ᱴᱟᱜ᱾
ᱱᱟᱪᱪᱷᱟ ᱟᱪᱪᱷᱟ
ᱠᱟᱴᱟ ᱨᱮᱱᱟᱜ ᱡᱤᱞ ᱫᱚᱵᱮᱱ ᱵᱩᱡᱷᱟᱹᱣᱮᱜ ᱜᱮᱭᱟ ᱛᱚ ᱟᱹᱰᱤ ᱠᱮᱴᱮᱡ᱾
ᱟᱪᱪᱷᱟ ᱛᱚᱵᱮ ᱚᱸᱰᱮ ᱫᱚ ᱯᱷᱟᱸ ᱞᱟᱠᱟᱵ ᱞᱟᱠᱟᱵ ᱞᱮᱱᱫᱚ ᱜᱚᱝᱠᱮ ᱡᱟᱹᱱᱤᱡ ᱠᱷᱟᱱ?
ᱦᱮᱸ ᱜᱚᱝᱠᱮ ᱞᱟᱠᱟᱵ ᱞᱟᱠᱟᱵ ᱞᱮᱱ ᱜᱮᱭᱟ ᱦᱮᱸ᱾
ᱠᱮ ᱟᱫᱚ ᱡᱚᱠᱷᱚᱱᱟᱜ ᱠᱚ ᱥᱤᱞᱟᱹᱭᱮᱜ ᱛᱟᱵᱮᱱᱟ ᱩᱱ ᱡᱚᱠᱷᱚᱱ ᱫᱚ ᱚᱱᱟ ᱩᱞ ᱵᱤᱞᱤ ᱜᱮᱫ ᱟᱠᱟᱫ ᱞᱮᱠᱟ ᱪᱷᱟᱲᱟᱣ ᱠᱟᱛᱮᱫ ᱵᱷᱤᱛᱤᱨ ᱨᱮ ᱠᱟᱹᱴᱤᱡ ᱵᱟᱠᱚ ᱚᱣᱟᱥ ᱞᱮᱫ ᱛᱟᱵᱮᱱᱟ?
ᱠᱤ ᱡᱟᱹᱱᱤᱧ ᱜᱚᱝᱠᱮ ᱟᱹᱞᱤᱧ ᱢᱟ ᱟᱹᱞᱤᱧ ᱢᱟᱠᱚ ᱛᱟᱵᱮᱨ ᱚᱪᱚᱣ ᱠᱟᱜ ᱞᱤᱧᱟᱹ ᱟᱨ ᱠᱚ ᱚᱛᱟᱣ ᱠᱟᱜ ᱞᱤᱧᱟᱹ᱾
ᱚᱛᱟᱣ ᱠᱟᱜ ᱵᱮᱱᱟ ᱠᱚ?
ᱦᱚᱸ ᱜᱚᱝᱠᱮ ᱚᱛᱟ᱾
ᱦᱟᱭᱚᱜᱚ᱾
ᱜᱚᱝᱠᱮ ᱢᱤ ᱢᱤᱜ ᱦᱚᱲ ᱫᱚ ᱚᱛᱟᱣ ᱠᱟᱜ ᱞᱤᱧᱟᱹ ᱜᱚᱢᱠᱮ ᱟᱹᱞᱤᱧ ᱚᱝᱠᱟ ᱯᱳᱱ ᱦᱚᱲ ᱛᱮᱠᱚ ᱥᱟᱵ ᱞᱮᱜ ᱞᱤᱧᱟᱹ ᱟᱞᱤᱧ᱾ ᱢᱤᱜ ᱦᱚᱲ ᱫᱚ ᱠᱟᱴᱟ ᱥᱟᱵ ᱠᱟᱜᱼᱟᱭ ᱠᱟᱴᱟ ᱥᱟᱵ ᱠᱟᱜᱼᱟᱭ᱾ ᱟᱨ ᱢᱤᱜ ᱫᱚ ᱦᱚᱲᱢᱚ ᱨᱮᱭ ᱚᱛᱟᱣ ᱠᱟᱫᱤᱧᱟᱭ ᱟᱨ ᱢᱤᱜ ᱦᱚᱲ ᱫᱚ ᱤᱭᱟᱹ ᱢᱤᱜ ᱦᱚᱲ ᱫᱚ ᱛᱟᱦᱮᱸ ᱠᱟᱱᱟᱭ ᱤᱧᱟᱹᱜ ᱢᱚᱪᱟ ᱵᱮᱫ ᱞᱮᱫ ᱛᱤᱧᱟᱭ᱾
ᱚᱱᱟ ᱟᱪᱪᱷᱟ ᱢᱟᱱᱮ ᱵᱟᱝᱞᱚ ᱵᱮᱱ ᱪᱮᱪᱟᱣ ᱫᱟᱲᱮᱭᱟᱜ ᱢᱟ ᱟᱨ ᱪᱮᱫ᱾
ᱚᱭ
ᱦᱩᱸ
ᱟᱸ ᱢᱚᱪᱟ ᱵᱮᱫ ᱛᱤ ᱨᱮᱦᱚᱸ ᱚᱱᱮ ᱠᱟᱹᱴᱤᱡ ᱞᱤᱧ ᱜᱮᱨ ᱛᱟᱨᱟ ᱠᱮᱫᱮᱭᱟ ᱢᱚᱪᱟ ᱵᱮᱫ ᱞᱮᱫ ᱛᱷᱟᱹᱞᱤᱧᱟ ᱚ ᱦᱮᱸ ᱜᱚᱝᱠᱮ ᱦᱟᱱᱮ ᱵᱚᱞᱚ ᱦᱚᱸ ᱵᱟᱝ ᱵᱚᱞᱚᱱ ᱠᱟᱱᱟ ᱞᱚᱜᱚᱱ ᱦᱚᱸ ᱵᱟᱭ ᱞᱚᱜᱚᱱ ᱫᱟᱲᱮᱜ ᱠᱟᱱᱟ ᱵᱚᱞᱚ ᱵᱟᱝ ᱵᱚᱞᱚᱱ ᱠᱟᱱᱟ ᱟᱨ ᱡᱳᱨ ᱢᱩᱥᱠᱤᱞ ᱤᱭᱟᱹᱭ ᱫᱟᱭ ᱜᱚᱝᱠᱮ ᱡᱳᱨ ᱢᱩᱥᱠᱤᱞ᱾
ᱟᱪᱪᱷᱟ ᱟᱪᱪᱷᱟ, ᱟᱫᱚ ᱪᱤᱠᱟᱹᱭᱟᱵᱮᱱ ᱚᱱᱟ ᱫᱚ ᱟᱵᱮᱱᱟᱜ ᱵᱷᱟᱞᱤ ᱞᱟᱹᱜᱤᱫ ᱜᱮᱠᱚ ᱠᱚᱨᱟᱣᱮᱫ ᱛᱟᱦᱮᱸᱫ ᱟᱫᱚ ᱟᱵᱮᱱ ᱦᱚᱸ ᱟᱫᱚᱱᱵᱮᱱ ᱪᱤᱠᱟᱹᱭᱟᱵᱮᱱ ᱦᱟᱹᱥᱩ ᱡᱟᱞᱟ ᱟᱵᱮᱱ ᱦᱚᱸ ᱵᱟᱵᱮᱱ ᱥᱟᱦᱟᱣ ᱫᱟᱲᱮᱭ ᱟᱠᱟᱫᱟ᱾
ᱦᱮᱸ ᱜᱚᱝᱠᱮ ᱟᱞᱤᱧ ᱦᱚᱸ ᱵᱟᱞᱤᱧ ᱥᱟᱦᱟᱣ ᱫᱟᱲᱮᱭᱟᱜ ᱠᱟᱱ ᱠᱷᱟᱡ᱾
ᱦᱩᱸ ᱦᱩᱸ ᱦᱩᱸ ᱦᱩᱸ᱾
ᱟᱫᱚ ᱩᱱ ᱠᱷᱚᱱ ᱫᱚ ᱚᱱᱠᱟ ᱛᱮ ᱩᱰᱟᱹᱣ ᱫᱚᱞᱤᱧ ᱵᱚᱱᱫᱚᱣ ᱠᱟᱜ-ᱟ᱾
ᱟᱪᱪᱷᱟ ᱟᱪᱪᱷᱟ ᱟᱪᱪᱷᱟ ᱛᱟᱦᱞᱮ ᱜᱚᱝᱠᱮ ᱟᱵᱮᱱ ᱫᱚ ᱮᱸ ᱵᱩᱨᱩ ᱫᱤᱥᱚᱢ ᱥᱮᱜ ᱨᱮᱱ ᱠᱟᱱ ᱜᱮᱭᱟ ᱵᱮᱱ ᱛᱚ ᱡᱟᱹᱱᱤᱡ ᱠᱷᱟᱱ ᱦᱟᱸᱜ?
ᱦᱳᱭ ᱜᱚᱝᱠᱮ ᱟᱹᱞᱤᱧ ᱫᱚ ᱵᱤᱞᱟᱹᱛ ᱫᱤᱥᱚᱢ ᱨᱮᱱ ᱠᱟᱱᱟ ᱞᱤᱧ᱾
ᱚ ᱟᱯᱮ ᱥᱮᱜ ᱫᱚ ᱵᱩᱨᱩ ᱠᱚᱫᱚ ᱵᱟᱱᱩᱜ-ᱟ?
ᱵᱟᱝ ᱚᱝᱠᱟ ᱟᱞᱮ ᱥᱮᱜ ᱫᱚ ᱵᱩᱨᱩ ᱦᱚᱸ ᱵᱟᱝ ᱵᱤᱨ ᱦᱚᱸ ᱵᱟᱝ᱾
ᱚ ᱜᱚᱝᱠᱮ ᱤᱧ ᱫᱚ ᱯᱟᱪᱮ ᱵᱩᱨᱩ ᱫᱤᱥ ᱫᱤᱥᱚᱢ ᱨᱮ ᱯᱟᱪᱮᱜ ᱢᱟᱨᱟᱜ ᱠᱚ ᱵᱮᱱ ᱧᱮᱞ ᱟᱠᱟᱜ ᱠᱚ, ᱵᱩᱨᱩ ᱫᱤᱥᱚᱢ ᱨᱮ ᱢᱟᱨᱟᱜ ᱠᱚᱠᱚ ᱛᱟᱦᱮᱱ ᱜᱮᱭᱟ ᱛᱚ᱾ ᱟᱫᱚ ᱟᱯᱮ ᱵᱤᱞᱟᱹᱛ ᱫᱤᱥᱚᱢ ᱨᱮᱫᱚ ᱜᱚᱝᱠᱮ ᱢᱟᱨᱟᱜ ᱠᱚᱫᱚ ᱯᱮ ᱧᱮᱧᱟᱢ ᱠᱚᱣᱟ ᱥᱮ ᱵᱟᱝ?
ᱵᱟᱝ ᱜᱚᱝᱠᱮ ᱵᱤᱞᱟᱹᱛ ᱫᱤᱥᱚᱢ ᱢᱟᱨᱟᱜ ᱠᱚᱢ ᱮᱠᱟᱞ ᱜᱮ ᱵᱟᱝ ᱮᱠᱟᱞ ᱜᱮ ᱵᱟᱝ᱾
ᱜᱚᱝᱠᱮ ᱟᱞᱮ ᱵᱩᱨᱩ ᱫᱤᱥᱚᱢ ᱨᱮᱢᱟ ᱥᱮᱛᱟᱜ ᱟᱠᱷᱟᱱ ᱥᱮ ᱵᱟᱲᱜᱮ ᱠᱷᱚᱱᱟᱜ ᱜᱮ ᱢᱟᱨᱟᱜ ᱵᱮᱱ ᱧᱮ ᱧᱟᱢ ᱠᱚᱣᱟ᱾ ᱦᱩᱸ᱾
ᱟᱵ ᱜᱚᱝᱠᱮ ᱟᱯᱮ ᱫᱚ ᱵᱩᱨᱩ ᱫᱤᱥᱚᱢ?
ᱦᱮᱸ ᱜᱚᱝᱠᱮ ᱟᱞᱮ ᱫᱚ ᱟᱹᱰᱤ ᱵᱩᱨᱩ ᱫᱤᱥᱚᱢ ᱟᱞᱮ ᱢᱟ ᱵᱩᱨᱩ ᱠᱚᱪᱟ ᱨᱮᱜᱮ ᱚᱲᱟᱜ ᱛᱟᱞᱮ ᱦᱮᱸ᱾ ᱮᱴᱟᱜ ᱪᱮᱬᱮ ᱪᱤᱯᱲᱩᱡ‌ ᱵᱟᱵᱮᱱ ᱧᱟᱢ ᱠᱚᱣᱟ ᱢᱮᱱᱠᱷᱟᱱ ᱥᱩᱫᱩ ᱢᱟᱨᱟᱜ ᱜᱮᱵᱮᱱ ᱧᱮ ᱧᱟᱢ ᱠᱚᱣᱟ ᱥᱮᱛᱟᱜ
ᱵᱟᱞᱟᱭ, ᱜᱚᱝᱠᱮ ᱟ ᱟᱡ ᱡᱮ ᱟᱸᱡᱚᱢ ᱵᱟᱲᱟ ᱟᱠᱟᱜ-ᱟ ᱞᱤᱧ ᱵᱩᱨᱩ ᱫᱤᱥᱚᱢ ᱪᱟᱞᱟᱣ ᱠᱟᱛᱮᱜ ᱢᱟᱨᱟᱜ ᱨᱟᱜ ᱫᱚ ᱟᱭᱩᱵ ᱵᱮᱨᱟ ᱫᱚ ᱟᱰ ᱵᱚᱛᱚᱨᱟᱱ ᱜᱮ ᱵᱩᱡᱷᱟᱹᱜ-ᱟ᱾
ᱟᱞ ᱚᱱᱟ ᱫᱚ ᱜᱚᱝᱠᱮ ᱪᱮᱫ ᱞᱤᱧ ᱞᱟᱹᱭᱟᱵᱮᱱᱟ ᱟᱵᱮᱱ ᱫᱚ ᱟᱭᱩᱵ ᱵᱮᱲᱟ ᱜᱮ ᱪᱷᱮᱫ ᱟᱨ ᱫᱤᱱᱳᱢᱟᱱ ᱜᱮ ᱪᱮᱫ᱾ ᱡᱩᱫᱤ ᱵᱟᱵᱮᱱ ᱟᱸᱡᱚᱢ ᱵᱟᱲᱟᱣ ᱠᱟᱜ-ᱟ ᱥᱮ ᱛᱟᱦᱞᱮ ᱠᱷᱟᱱ ᱫᱚ ᱵᱮᱱ ᱵᱚᱛᱚᱨᱚᱜ ᱜᱮᱭᱟ ᱢᱟᱱᱮ᱾ ᱜᱤᱫᱽᱨᱟᱹ ᱞᱮᱠᱟ ᱠᱚ ᱨᱟᱜᱟ ᱜᱚᱝᱠᱮ, ᱢᱟᱨᱟᱜ ᱨᱟᱜ ᱦᱚᱸ ᱟᱹᱰᱤ ᱨᱚᱠᱚᱢ ᱵᱷᱟᱜᱽ ᱢᱮᱱᱟᱜ-ᱟ᱾ ᱚᱠᱚᱭ ᱚᱠᱚᱭᱟᱜ ᱚᱠᱚᱭ ᱢᱟᱨᱟᱜᱟᱜ ᱫᱚ ᱜᱤᱫᱽᱨᱟᱹ ᱞᱮᱠᱟ ᱟᱸᱡᱚᱢᱚᱜ-ᱟ ᱦᱮᱸ ᱥᱮ᱾ ᱟᱨ ᱚᱠᱚᱭ ᱢᱟᱨᱟᱜ ᱠᱚᱣᱟᱜ ᱫᱚ ᱟᱸᱡᱚᱢᱚᱜ-ᱟ ᱦᱟᱸᱜ᱾ ᱦᱟᱱᱮ ᱤᱭᱟᱹ ᱞᱮᱠᱟ ᱯᱩᱥᱤ ᱞᱮᱠᱟ᱾
ᱯᱩᱥᱤ ᱞᱮᱠᱟ ᱜᱚᱝᱠᱮ᱾
ᱦᱮᱸ᱾ ᱦᱩᱸ ᱟᱨ ᱚᱠᱚᱭ ᱠᱚᱣᱟᱜ ᱫᱚ ᱚᱱᱮ ᱵᱟᱞᱮ, ᱵᱟᱞᱮ ᱜᱤᱫᱽᱨᱟᱹ ᱞᱮᱠᱟ ᱚᱱᱮ ᱠᱚᱶᱟ ᱠᱚᱶᱟ ᱚᱱᱮ ᱚᱝᱠᱟ᱾
ᱚ ᱜᱚᱝᱠᱮ᱾
ᱚᱠᱚᱭ ᱠᱚᱠᱚ ᱟᱨ ᱡᱩᱫᱤ ᱯᱮ ᱦᱚᱲ ᱡᱩᱫᱤ ᱯᱮ ᱪᱟᱞᱟᱣ ᱠᱟᱱᱟ ᱦᱮᱸ ᱥᱮ ᱜᱚᱝᱠᱮ᱾ ᱜᱩᱨᱩ ᱟᱨ ᱡᱩᱫᱤ ᱠᱚ ᱢᱟᱨᱟᱜ ᱠᱚ ᱨᱟᱜ ᱟᱯᱮᱭᱟ, ᱚᱠᱚᱭ ᱠᱚ ᱢᱟᱨᱟᱜ ᱠᱚ ᱮᱱᱮᱡ ᱠᱚ ᱧᱮᱞ ᱵᱟᱲᱟᱭᱟ ᱠᱟᱫᱟ᱾ ᱯᱮᱭᱚᱸ ᱯᱮᱭᱚᱸ ᱢᱟᱱᱮ ᱯᱮᱦᱚᱲ ᱯᱮᱦᱚᱲ ᱵᱮᱱ ᱟᱸᱡᱚᱢᱟ ᱵᱩᱡᱽ ᱫᱟᱵᱮᱱ᱾
ᱚ, ᱜᱚᱝᱠᱮ ᱱᱚᱣᱟ ᱟᱞᱮ ᱯᱮ ᱦᱚᱲ ᱜᱮᱞᱮ ᱦᱚᱦᱚᱣᱟᱠᱟᱱ
ᱱᱚᱜ-ᱚ ᱱᱚᱝᱠᱟ ᱠᱟᱛᱮᱜ ᱢᱤᱫ ᱫᱷᱟᱣ ᱟᱞᱮ ᱴᱷᱮᱱ ᱯᱮ ᱦᱚᱲ ᱠᱚ ᱪᱟᱞᱟᱣ ᱠᱟᱱᱟ ᱟᱨ ᱚᱱᱠᱟ ᱠᱚ ᱨᱟᱜ ᱜᱚᱫ ᱠᱮᱫᱟ ᱩᱱ ᱫᱚ ᱱᱟᱣᱟ ᱱᱟᱣᱟ ᱦᱟᱸᱜ ᱢᱟᱨᱟᱜ ᱠᱚ ᱥᱟᱸᱜᱮ ᱜᱚᱫᱚᱜ ᱠᱟᱱᱟ ᱟᱞᱮ‌ ᱴᱷᱮᱜ ᱜᱚᱝᱠᱮ ᱵᱩᱡᱽ ᱫᱟᱢ᱾
ᱦᱮᱸ᱾
ᱛᱟᱦᱞᱮ ᱩᱱᱠᱩ ᱦᱚᱲ ᱫᱚᱠᱚ ᱞᱟᱹᱭ ᱫᱟ ᱚᱸᱰᱮ ᱵᱷᱩᱛ ᱠᱚ ᱜᱷᱮᱨᱟᱣ ᱠᱟᱜ ᱞᱮᱭᱟ ᱟᱨ ᱯᱮ ᱦᱚᱲ ᱯᱮ ᱦᱚᱲ ᱛᱮᱠᱚ ᱦᱮᱸ ᱟᱫᱚ ᱞᱟᱹᱭᱮᱜ ᱞᱮᱭᱟ ᱠᱚ ᱡᱮ ᱯᱮ ᱦᱚᱲ ᱯᱮ ᱦᱚᱲ ᱟᱨ ᱩᱱᱠᱩ ᱫᱚ ᱵᱚᱛᱚᱨ ᱫᱟᱹᱲᱟ ᱠᱟᱜ-ᱟ ᱵᱩᱡᱽ ᱫᱟᱵᱮᱱ ᱦᱮᱸ ᱟᱰᱤ ᱡᱳᱨ ᱠᱚ ᱫᱟᱹᱲ ᱠᱟᱜ-ᱟ ᱜᱚᱝᱠᱮ ᱩᱱᱠᱩ ᱢᱟ ᱛᱟᱭᱚᱢ ᱛᱮᱠᱚ ᱵᱩᱡᱽ, ᱵᱩᱡᱽᱫᱟ ᱡᱮ ᱱᱩᱠᱩ ᱢᱟ ᱢᱟᱨᱟᱜ ᱠᱟᱱᱟ ᱠᱚ᱾
ᱦᱚᱸ ᱢᱟᱨᱟᱜ ᱠᱟᱱᱟ ᱠᱚ᱾
ᱩᱸ ᱚᱱᱮ ᱚᱝᱠᱟ ᱠᱟᱱᱟ ᱛᱟᱦᱚᱞᱮ ᱟᱵᱮᱱ ᱫᱚ ᱵᱤᱞᱟᱹᱛ ᱫᱤᱥᱚᱢ ᱦᱚᱲ ᱠᱟᱱᱟ ᱵᱮᱱ ᱵᱟᱝ?
ᱦᱮᱸ ᱜᱚᱝᱠᱮ ᱟᱞᱤᱧ ᱫᱚ ᱵᱤᱞᱟᱹᱛ ᱫᱤᱥᱚᱢ ᱦᱚᱲ ᱚᱱᱠᱟ ᱢᱟᱨᱟᱜ ᱠᱟᱛᱮ ᱫᱚ ᱵᱟᱝ᱾
ᱟᱪᱪᱷᱟ ᱛᱚᱵᱮ ᱜᱚᱝᱠᱮ, ᱟᱯᱮ ᱥᱮᱫ ᱫᱚ ᱛᱮ ᱪᱮᱫ ᱫᱟᱨᱮ ᱠᱚᱫᱚ ᱫᱟᱨᱮ ᱱᱟᱲᱤ ᱠᱚᱫᱚ ᱪᱮᱫ ᱠᱚ ᱢᱮᱱᱟᱜ ᱟᱠᱟᱫᱟ᱾ ᱚᱱᱠᱟ ᱥᱟᱨᱡᱚᱢ ᱫᱟᱨᱮ ᱠᱚᱫᱚ ᱦᱮᱱᱟᱜᱼᱟ ᱾ ᱟᱥᱮ ᱵᱟᱝ?
ᱵᱟᱝ ᱜᱚᱝᱠᱮ, ᱥᱟᱨᱡᱚᱢ ᱫᱟᱨᱮ